ᱦᱮᱸ ᱜᱚᱝᱢᱠᱮ ᱡᱚᱦᱟᱨ ᱜᱮ,
ᱦᱳᱭ ᱡᱚᱦᱟᱨ ᱜᱮ, ᱛᱚ ᱱᱟᱯᱟᱭ ᱵᱟᱲᱟ ᱜᱮᱭᱟ ᱵᱮᱱ?
ᱦᱮᱸ ᱱᱤᱭᱟᱹ ᱜᱷᱟᱹᱲᱤᱡ ᱞᱤᱧ ᱱᱟᱯᱟᱭ ᱵᱟᱲᱟ ᱜᱮᱭᱟ ᱾ ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱦᱳᱭ ᱟᱹᱞᱤᱧ ᱦᱚᱸ, ᱦᱮᱸ ᱟᱹᱞᱤᱧ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱵᱟᱲᱟ ᱞᱤᱧᱟᱹ ᱟᱨ ᱚᱲᱟᱜ ᱠᱚᱲᱮ ᱠᱚᱨᱮ ᱦᱚᱸ ᱟᱹᱰᱤ ᱱᱟᱯᱟᱭ ᱜᱮ ᱢᱮᱱᱟᱜ ᱵᱟᱲᱟ ᱠᱚᱣᱟ ᱾ ᱟᱨ ᱪᱟᱸᱫᱳ ᱵᱟᱵᱟᱣᱟᱜ ᱟᱥᱤᱨ ᱵᱟᱫᱽ ᱛᱮ ᱾ ᱫᱟᱭᱟ ᱛᱮᱜᱮ ᱟᱨ ᱱᱚᱝ ᱱᱛᱮ ᱡᱮᱢᱚᱱ ᱡᱚᱛᱚ ᱦᱚᱲ ᱵᱚᱱ ᱛᱟᱦᱮᱱ ᱛᱚ ᱱᱚᱣᱟ ᱜᱮᱵᱚᱱ ᱟᱥᱚᱜᱼᱟ, ᱟᱨ ᱱᱮᱦᱚᱨ ᱡᱚᱦᱟᱨ ᱟᱵᱚᱱ ᱾
ᱦᱮᱸ ᱱᱚᱣᱟ ᱥᱟᱢᱟᱱ ᱥᱟᱱᱟᱢ ᱠᱚᱜᱮ ᱡᱩᱫᱤ ᱱᱟᱯᱟᱭ ᱵᱚᱱ ᱛᱟᱦᱮᱱᱟ ᱛᱟᱦᱚᱞᱮ ᱠᱷᱟᱱ ᱟᱹᱰᱤ ᱱᱟᱯ ᱱᱟᱯᱟᱭ ᱜᱮ, ᱢᱟᱱᱮ ᱪᱟᱸᱫᱳ ᱵᱚᱸᱜᱟ ᱴᱷᱮᱱ ᱱᱮᱦᱚᱨ ᱦᱳᱭᱩᱜ ᱠᱟᱱᱟ, ᱥᱟᱱᱟᱢ ᱟᱵᱚ ᱥᱟᱱᱟᱢ ᱜᱮ ᱱᱟᱯᱟᱭ ᱵᱚᱱ ᱛᱟᱸᱦᱮᱱ ᱢᱟ ᱥᱮ ᱪᱮᱫ ᱞᱮᱠᱟ?
ᱦᱳᱭ ᱦᱳᱭ ᱚᱱᱟ ᱡᱚᱛᱚ ᱦᱚᱲᱜᱮ ᱡᱚᱛᱚ, ᱡᱮᱢᱚᱱ ᱱᱟᱯᱟᱭ ᱜᱮᱵᱚᱱ ᱛᱟᱸᱦᱮᱱ ᱾
ᱟᱨ ᱚᱱᱛᱮ ᱫᱟᱜ ᱡᱟᱹᱲᱤ ᱠᱚ ᱚᱠᱟᱞᱮᱠᱟ?
ᱦᱳᱭ ᱜᱚᱝᱠᱮ ᱱᱚᱛᱮ ᱫᱚ ᱫᱟᱜ ᱡᱟᱹᱲᱤ ᱫᱚ ᱦᱟᱸᱜ ᱪᱮᱫ ᱞᱤᱧ ᱢᱮᱱ ᱠᱮᱭᱟ? ᱡᱮᱞᱮᱠᱟ ᱫᱟᱢᱟᱭ ᱫᱟᱜᱼᱮ ᱠᱟᱱ ᱜᱮᱭᱟ᱾ ᱛᱚᱵᱮ ᱡᱩᱫᱤ ᱦᱚᱸ ᱫᱟᱜᱼᱮ ᱠᱟᱱ ᱨᱮᱦᱚ, ᱟᱹᱞᱤᱧ ᱫᱚ ᱟᱛᱮᱜ ᱞᱤᱧ ᱢᱮᱱᱟ ᱫᱟᱜ ᱵᱟᱹᱱᱩᱜᱼᱟ ᱾ ᱪᱮᱫᱟᱜ ᱥᱮ ᱫᱟᱜ ᱫᱟᱭ ᱱᱚᱝᱠᱟ ᱫᱷᱟᱨᱟᱭ ᱫᱟᱜ ᱫᱟ, ᱢᱟᱱᱮ ᱛᱷᱚᱲᱟ ᱛᱷᱚᱲᱟᱭ ᱫᱟᱜ ᱫᱟ, ᱚᱛ ᱞᱚᱦᱚᱫᱚᱜ ᱠᱟᱱᱟ, ᱦᱚᱲ ᱠᱚ ᱞᱚᱦᱚᱫᱚᱜ ᱠᱟᱱᱟ ᱾ ᱛᱚᱵᱮ ᱥᱤᱡᱤᱱ ᱦᱤᱥᱟᱹᱵ ᱞᱮᱠᱟ ᱛᱮ, ᱚᱠᱟᱴᱟᱜ ᱠᱷᱮᱛ ᱨᱮ ᱛᱤᱱᱟᱹᱜ ᱜᱟᱱ ᱫᱟᱜ ᱡᱟᱹᱨᱩᱲ? ᱱᱟᱦᱟᱜ ᱛᱚᱵᱮ ᱚᱱᱟ ᱫᱷᱟᱜ ᱢᱟᱱᱮ ᱢᱟᱱᱮ ᱵᱟᱝ ᱦᱩᱭᱩᱜ ᱠᱟᱱᱟ ᱦᱟᱸᱜ ᱛᱚ᱾ ᱚᱱᱟ ᱠᱷᱟᱹᱛᱤᱨ ᱛᱮ ᱫᱟᱜ ᱡᱟᱹᱲᱤ ᱫᱚ ᱮᱱ ᱛᱮᱫ ᱵᱟᱹᱱᱩᱜ ᱞᱮᱠᱟ ᱜᱮᱞᱤᱧ ᱢᱮᱱᱟ ᱟᱹᱞᱤᱧ ᱫᱚ ᱾ ᱛᱚ ᱟᱵᱮᱱ ᱜᱮᱦᱟᱸᱜ, ᱪᱮᱫ ᱞᱮᱠᱟ ᱟᱯᱮᱥᱮᱜ?
ᱟᱞᱮ ᱥᱮᱫ ᱫᱟᱜ ᱡᱟᱹᱲᱤ ᱦᱚᱸ ᱢᱚᱴᱟᱢᱩᱴᱤ ᱫᱟᱜ ᱡᱟᱹᱲᱤᱭᱮᱫ ᱜᱮᱭᱟᱭ ᱾ ᱦᱚᱸᱜᱼᱚᱭ ᱵᱟᱨ ᱫᱤᱱ ᱞᱮᱛᱟᱲᱮ ᱫᱟᱜ ᱠᱮᱫᱟᱭ᱾ ᱛᱮᱦᱮᱧ ᱦᱚᱸ ᱨᱤᱢᱤᱞ ᱠᱟᱫᱟᱭ ᱦᱚᱭᱛᱳ ᱫᱟᱜᱟᱭ᱾ ᱟᱫᱚ ᱱᱚᱜᱼᱚ ᱱᱚᱝᱠᱟ ᱫᱟᱜ ᱤᱫᱤᱭᱮᱫᱟ ᱦᱳᱭᱛᱳ ᱟᱥᱟ ᱦᱩᱭᱩᱜ ᱠᱟᱱᱟ᱾ ᱡᱮ ᱢᱟᱱᱮ ᱪᱟᱥᱵᱟᱥ ᱠᱚᱫᱚ ᱦᱟᱸᱜ ᱵᱮᱥ ᱫᱷᱟᱨᱮ ᱜᱮ ᱦᱩᱭᱩᱜᱼᱟ ᱡᱟᱹᱱᱤᱡ ᱠᱷᱟᱱ?
ᱦᱳᱭ ᱦᱳᱭ ᱡᱮᱦᱮᱛᱩ ᱟᱵᱚ ᱦᱚᱸ ᱢᱟᱱᱮ ᱪᱟᱥᱵᱟᱥ ᱠᱚ ᱦᱳᱭ ᱦᱳᱭ ᱪᱟᱥ ᱠᱟᱹᱢᱤ ᱫᱚ ᱟᱞᱮᱫ ᱫᱚ ᱟᱨᱟᱢᱵᱷᱚ ᱜᱚᱫᱟ ᱞᱮ, ᱛᱚ ᱢᱤᱫ ᱟᱫᱚᱞᱮ ᱟᱨᱟᱢᱵᱚ ᱠᱮᱫᱟ ᱦᱟᱸᱜ, ᱛᱚᱵᱮ ᱟᱨᱚᱢᱵᱚ ᱵᱟᱲᱟ ᱠᱟᱛᱮᱫ ᱛᱚᱵᱮ, ᱛᱷᱚᱲᱟ ᱜᱟᱱ ᱞᱮ ᱨᱚᱦᱚᱭ ᱠᱮᱫᱟ ᱾ ᱛᱚ ᱛᱷᱚᱲᱟ ᱜᱟᱱ ᱞᱮ ᱨᱚᱦᱚᱭ ᱠᱮᱜᱛᱮ, ᱚᱱᱟᱦᱚ ᱡᱮ ᱞᱮᱠᱟ ᱵᱮᱱ ᱢᱮᱱ ᱠᱮᱭᱟ ᱰᱟᱹᱰᱤ ᱫᱟᱜ ᱠᱚ ᱥᱮ ᱚᱱᱠᱟᱜᱮ ᱢᱤᱫ ᱵᱟᱨ ᱦᱟᱱᱛᱮ ᱱᱟᱛᱮ ᱠᱚ ᱥᱤᱛᱤᱝᱚᱜ ᱠᱟᱱ ᱛᱟᱦᱮᱱᱟ᱾ ᱚᱱᱟ ᱫᱟᱜ ᱠᱚ ᱡᱚᱢᱟ ᱵᱟᱲᱟ ᱠᱟᱱ ᱛᱟᱦᱮᱱᱟ, ᱚᱱᱟ ᱫᱟᱜ ᱦᱚᱛᱮ ᱛᱮᱜᱮᱞᱮ ᱨᱚᱦᱚᱭ ᱵᱟᱲᱟ ᱠᱮᱫᱟ ᱾ ᱟᱨ ᱛᱷᱚᱲᱟ-ᱛᱷᱩᱚᱲᱤ ᱫᱚᱦᱟᱸᱜ ᱵᱟᱞᱮ ᱨᱚᱦᱚᱭ ᱫᱟᱲᱮ ᱠᱟᱣᱫᱟ ᱪᱮᱫᱟᱜ ᱥᱮ ᱠᱷᱮᱛ ᱠᱚᱨᱮ ᱫᱟᱜ ᱦᱚᱸ ᱢᱟᱱᱮ ᱟᱸᱡᱮᱫ ᱵᱟᱲᱟᱣ ᱠᱟᱱᱟ?
ᱛᱚ ᱚᱱᱟ ᱠᱷᱟᱹᱛᱤᱨ ᱛᱮ, ᱟᱭᱢᱟ ᱜᱮ ᱦᱟᱸᱜ ᱵᱟᱞᱮ ᱨᱚᱦᱚᱭ ᱫᱟᱲᱮ ᱠᱟᱣᱫᱟ ᱨᱚᱦᱚᱭ ᱫᱚ ᱾ ᱛᱚᱵᱮ ᱛᱤᱱᱟᱹᱜ ᱜᱟᱱᱞᱮ ᱨᱚᱦᱚᱭ ᱠᱟᱫᱟ, ᱚᱱᱟ ᱫᱚ ᱮᱱᱛᱮᱜ ᱰᱟᱹᱰᱤ ᱫᱟᱜ ᱵᱷᱚᱨᱥᱟ ᱛᱮᱜᱮ ᱾
ᱟᱪᱷᱟ - ᱟᱪᱷᱟ ᱵᱟᱝ ᱱᱚᱛᱮ ᱦᱚᱸ ᱠᱮᱱᱮᱞ ᱫᱟᱜ ᱛᱮ ᱠᱮᱱᱮᱞ ᱫᱟᱜ ᱠᱚᱛᱮ ᱜᱮ ᱠᱮᱱᱟᱞ ᱫᱟᱜ ᱛᱮ ᱠᱮᱱᱟᱞ ᱫᱟᱜ ᱠᱚᱛᱮ ᱨᱚᱦᱚᱭ ᱵᱟᱲᱟ ᱦᱩᱭᱩᱜᱼᱟ ᱥᱮ ᱱᱚᱣᱟ ᱠᱚᱨᱮ ᱫᱟᱜ ᱡᱟᱹᱲᱤ ᱞᱮᱠᱷᱟᱱ ᱨᱚᱦᱚᱭ ᱦᱩᱭᱩᱜᱼᱟ ᱟᱫᱚ ᱱᱤᱭᱟᱹ ᱜᱷᱟᱹᱲᱤᱡ ᱫᱚ ᱠᱮᱱᱮᱞ ᱫᱟᱜ ᱠᱚᱦᱚᱸ ᱟᱹᱣᱨᱤ ᱠᱚ ᱟᱲᱟᱜᱟ ᱦᱳᱭᱛᱳ ᱠᱚ ᱟᱲᱟᱜᱟ ᱟᱥᱟ ᱦᱩᱭᱩᱜ ᱚᱠᱟᱨᱮ ᱢᱩᱪᱟᱹᱫ ᱢᱩᱪᱟᱹᱫ ᱥᱮᱫ ᱟᱫᱚ ᱠᱮᱱᱮᱞ ᱠᱚᱨᱮᱱᱟᱜ ᱫᱟᱜ ᱠᱚ ᱧᱟᱢᱚᱜ᱾ ᱛᱮᱦᱚᱸ ᱪᱟᱥᱵᱟᱥ ᱫᱚ ᱱᱚᱛᱮ ᱫᱚ ᱵᱟᱨ ᱫᱷᱟᱣ ᱦᱩᱭᱩᱜᱼᱟ᱾ ᱢᱤᱫ ᱫᱷᱟᱣ ᱫᱚ ᱡᱟᱹᱯᱩᱫ ᱫᱤᱱ ᱟᱨ ᱢᱤᱫ ᱫᱷᱟᱣ ᱫᱚ ᱫᱷᱚᱨᱚᱱ ᱫᱤᱱ ᱟᱯᱮ ᱥᱮᱫ ᱫᱚ
ᱦᱳᱭ ᱜᱚᱢᱠᱮ ᱟᱞᱮ ᱥᱮᱫ ᱫᱚ ᱡᱮᱞᱮᱠᱟ ᱵᱮᱱ ᱢᱮᱱ ᱠᱮᱭᱟ ᱠᱮᱱᱮᱞ ᱠᱚᱦᱚᱸ ᱵᱟᱹᱱᱩᱜ ᱛᱟᱞᱮᱭᱟ᱾ ᱡᱩᱫᱤ ᱠᱮᱱᱮᱞ ᱛᱟᱦᱮᱸ ᱠᱟᱱᱟ ᱛᱚᱵᱮ ᱚᱱᱠᱟᱜᱮ ᱰᱮᱢ ᱦᱚᱭᱛᱳ ᱢᱟᱱᱮ ᱵᱟᱹᱲᱤᱡ ᱠᱟᱱ ᱛᱟᱯᱮᱭᱟ ᱛᱚ ᱰᱮᱢ ᱵᱟᱹᱲᱤᱡ ᱠᱟᱱ ᱠᱷᱟᱹᱛᱤᱨ ᱛᱮ ᱚᱱᱟ ᱫᱚ ᱦᱟᱸᱜ ᱢᱟᱱᱮ ᱠᱮᱱᱮᱞ ᱨᱮᱭᱟᱜ ᱫᱟᱜ ᱵᱚᱞᱮ ᱧᱟᱢᱚᱜ ᱠᱟᱱᱟ ᱛᱚ ᱵᱟᱨᱭᱟ ᱠᱟᱛᱮᱫ ᱰᱮᱢ ᱢᱮᱱᱟᱜ ᱛᱟᱞᱮᱭᱟ ᱛᱚ ᱢᱤᱫᱴᱮᱡ ᱫᱚ ᱦᱟᱸᱜ ᱞᱮ ᱡᱩᱛ ᱵᱟᱲᱟ ᱠᱮᱫᱟ᱾ ᱛᱚᱵᱮ ᱢᱤᱫᱴᱮᱡ ᱫᱚ ᱦᱟᱸᱜ ᱚᱱᱟ ᱡᱩᱛ ᱨᱮᱭᱟᱜ ᱫᱚᱨᱠᱟᱨ ᱤᱭᱟᱹ ᱢᱮᱱᱟᱜᱼᱟ᱾ ᱢᱟᱱᱮ ᱠᱟᱛᱷᱟ ᱪᱟᱞᱟᱜ ᱠᱟᱱᱟ ᱛᱚᱵᱮ ᱚᱱᱠᱟ ᱡᱮᱞᱮᱠᱟ ᱨᱟᱡᱚ ᱫᱟᱨᱟᱭ ᱛᱮᱜᱮ ᱥᱮ ᱡᱮᱞᱮᱠᱟ ᱦᱚᱳᱭᱛᱳ ᱟᱞᱮ ᱢᱟᱱᱮ ᱴᱚᱞᱟ ᱠᱚᱨᱮᱱ ᱦᱚᱲ ᱢᱤᱞᱟᱹᱣ ᱠᱟᱛᱮᱫ ᱡᱩᱫᱤ ᱞᱮ ᱤᱭᱟᱹᱭᱜ ᱠᱷᱟᱱ ᱢᱟᱛᱚ ᱵᱟᱝ ᱦᱩᱭᱩᱜᱼᱟ ᱪᱮᱫᱟᱜ ᱥᱮ ᱢᱟᱱᱮ ᱵᱚᱜᱚᱡ ᱠᱟᱱᱟ ᱟᱹᱰᱤ ᱜᱟᱱ ᱜᱮ ᱞᱟᱹᱴᱩ ᱜᱮᱭᱟ ᱦᱟᱸᱜ ᱛᱚᱵᱮ ᱟᱫᱚ ᱚᱱᱟ ᱫᱚ ᱥᱚᱨ ᱥᱚᱨᱠᱟᱨ ᱴᱷᱮᱡ ᱦᱚᱞᱮ ᱟᱹᱡᱤ ᱵᱟᱲᱟ ᱟᱠᱟᱟ᱾ ᱟᱫᱚ ᱡᱩᱛ ᱞᱮᱠᱚ ᱢᱮᱱ ᱠᱟᱫᱟ ᱢᱤᱫ ᱟᱫᱚ ᱢᱤᱫᱟ ᱫᱚᱠᱚ ᱡᱩᱛ ᱛᱟᱞᱮᱭᱟ ᱛᱚᱵᱮ ᱢᱮᱭᱟᱫᱚ ᱦᱚᱸ ᱵᱟᱠᱚ ᱡᱩᱛ ᱠᱟᱣᱟᱜ ᱞᱮᱭᱟ ᱛᱚᱵᱮ ᱚᱠᱟ ᱠᱚᱛᱮ ᱵᱟᱝ ᱦᱟ ᱠᱚ ᱡᱩᱛ ᱞᱮ ᱛᱚ ᱚᱱᱟᱫᱚ ᱵᱟᱞᱮ ᱞᱟᱹᱭ ᱫᱟᱲᱮᱭᱟᱜ ᱠᱟᱱᱟ ᱛᱚ ᱞᱟᱦᱟ ᱛᱮᱫᱚ ᱚᱱᱮ ᱠᱮᱱᱮᱞ ᱫᱟᱜ ᱞᱮ ᱧᱟᱢᱮᱫ ᱠᱟᱱ ᱛᱟᱦᱮᱸᱱ ᱛᱮ ᱢᱟᱱᱮ ᱪᱟᱥ ᱵᱟᱲᱟᱭᱮᱫ ᱠᱟᱱ ᱛᱟᱦᱮᱱᱟᱞᱮ ᱢᱤᱫ ᱫᱷᱟᱣ ᱜᱮᱞᱮ ᱪᱟᱥᱮᱫ ᱠᱟᱱ ᱛᱟᱦᱮᱱᱟ ᱜᱚᱝᱠᱮ ᱪᱟᱥ ᱫᱚ ᱟᱞᱮ ᱥᱮᱫ ᱟᱫᱚ ᱵᱟᱨ ᱫᱷᱟᱣ ᱫᱚ ᱦᱟᱸᱜ ᱵᱟᱞᱮ ᱵᱟᱞᱮ ᱪᱟᱥᱟ ᱛᱚᱵᱮ ᱡᱟᱦᱟᱸᱛᱤᱱᱟᱹᱜ ᱢᱤᱫ ᱫᱷᱟᱣ ᱜᱮᱞᱮ ᱪᱟᱥ ᱛᱚᱵᱮ ᱠᱮᱱᱮᱞ ᱫᱟᱜ ᱞᱮ ᱧᱟᱢᱮᱫ ᱠᱟᱱ ᱛᱟᱦᱮᱸ ᱛᱮ ᱟᱹᱰᱤ ᱱᱟᱭ ᱱᱟᱯᱟᱭ ᱜᱮᱞᱮ ᱪᱟᱥ ᱪᱟᱥᱮ ᱠᱟᱱ ᱛᱟᱦᱮᱱᱟ ᱛᱚ ᱱᱮᱛᱟᱨ ᱢᱟᱛ ᱠᱮᱱᱮᱞ ᱫᱟᱦ ᱦᱚᱸ ᱵᱟᱹᱱᱩᱜ ᱛᱮ ᱛᱷᱚᱲᱟ, ᱚᱱᱟ ᱠᱷᱟᱹᱛᱤᱨ ᱛᱮ ᱢᱟᱱᱮ ᱟᱹᱰᱤ ᱜᱟᱱ ᱜᱮ ᱦᱟᱸᱜ ᱞᱮ ᱪᱟᱞᱟᱣ ᱠᱟᱱᱟ ᱥᱮᱨᱢᱟ ᱦᱚᱸ ᱮᱱ ᱥᱚᱢᱚᱭᱨᱮ ᱵᱟᱭ ᱫᱟᱜ ᱟᱵᱚᱱ ᱠᱟᱱᱟ ᱛᱚ᱾ ᱚᱱᱮ ᱚᱱᱠᱟ ᱠᱟᱱ ᱜᱮᱭᱟ
ᱦᱮᱸ ᱟᱫᱚ ᱟᱯᱮ ᱥᱮᱫ ᱦᱚᱸ ᱪᱮᱠ ᱰᱮᱢ ᱵᱮᱱᱟᱣ ᱵᱟᱭ ᱜᱟᱱᱚᱜ ᱜᱮᱭᱟ ᱵᱚᱲᱚ ᱵᱚᱲᱚ ᱵᱟᱸᱫ ᱠᱚ ᱥᱮ ᱱᱚᱝᱠᱟ ᱪᱮᱠ ᱰᱮᱢ ᱠᱚ᱾ ᱚᱱᱟ ᱠᱚᱫᱚ ᱵᱟᱭ ᱜᱟᱱᱚᱜᱼᱟ ᱥᱮ ᱟᱯ ᱥᱮᱫ?
ᱦᱳᱭᱞ ᱟᱞ ᱟᱞᱮ ᱦᱮᱸ ᱢᱮᱱᱟᱜᱼᱟ ᱵᱟᱨᱭᱟ ᱢᱮᱱᱟᱜ ᱛᱟᱞᱮᱭᱟ ᱵᱟᱨᱭᱟ ᱵᱟᱝ ᱫᱚ ᱯᱮ ᱢᱮᱱᱟᱜ ᱛᱟᱞᱮᱭᱟ ᱦᱟᱸᱜ ᱚᱸᱰᱮ ᱠᱷᱚᱡ ᱜᱮ ᱚᱸᱰᱮᱱᱟᱜ ᱫᱟᱜ ᱵᱷᱚᱨᱥᱟ ᱜᱮᱞᱮ ᱧᱟᱢᱮᱫ ᱠᱟᱱ ᱛᱟᱦᱮᱱᱟ᱾ ᱟᱨ ᱢᱤᱫᱥᱮᱫ ᱢᱮᱱᱟᱜᱼᱟ ᱚᱱᱠᱟ ᱜᱮ ᱟᱴᱩᱞ ᱟᱹᱰᱤ ᱞᱟᱹᱴᱩ ᱚᱱᱟ ᱫᱚ ᱜᱟᱰᱟ ᱜᱮᱟᱜ ᱰᱮᱢ ᱠᱚ ᱵᱮᱱᱟᱣ ᱵᱟᱲᱟᱣ ᱟᱠᱟᱫᱟ᱾ ᱛᱚ ᱜᱟᱰᱟ ᱫᱚ ᱜᱟᱰᱟ ᱠᱟᱱ ᱜᱮᱭᱟ ᱛᱚᱵᱮ ᱚᱱᱟ ᱫᱚ᱾ ᱚᱱᱠᱟ ᱵᱨᱤᱡᱽ ᱠᱚ ᱵᱮᱱᱟᱣ ᱠᱟᱫᱟ ᱛᱚ, ᱡᱮᱞᱮᱠᱟ ᱚᱸᱰᱮ ᱠᱷᱚᱱ ᱢᱤᱫᱴᱮᱱ ᱟ ᱤᱭᱟᱹ ᱠᱟᱨᱮᱱᱴ ᱠᱚᱦᱚᱸ ᱵᱮᱱᱟᱣ ᱦᱩᱭᱩᱜ ᱠᱟᱱᱟ᱾ ᱟᱨ ᱠᱟᱨᱮᱱᱴ ᱢᱟ ᱠᱟᱨᱮᱱᱴ ᱜᱮ ᱟᱨ ᱥᱟᱶᱛᱮ ᱡᱮᱞᱮᱠᱟ ᱵᱮᱱ ᱢᱮᱱ ᱠᱮᱭᱟ ᱦᱟᱱᱛᱮ ᱱᱟᱛᱮ ᱛᱮ ᱰᱟᱦᱟᱨ ᱠᱚ ᱵᱮᱱᱟᱣ ᱤᱫᱤ ᱠᱟᱣᱫᱟ ᱠᱮᱱᱮᱞ ᱠᱚ ᱚᱠᱟ ᱥᱮᱫ ᱫᱟᱜ ᱡᱟᱹᱲᱩᱲ ᱠᱟᱱᱟ ᱚᱱᱛᱮ ᱠᱚ ᱥᱟᱯᱞᱟᱭ ᱜᱚᱫ ᱠᱟᱜ ᱠᱟᱱᱟ ᱚᱱᱛᱮᱱᱟᱜ ᱫᱟᱜ ᱫᱚ ᱦᱟᱸᱜ ᱟᱞᱮ ᱫᱚ ᱵᱟᱞᱮ ᱧᱟᱢ ᱛᱤᱭᱳᱜ ᱫᱟ ᱱᱚᱝᱠᱟ ᱟᱨ ᱚᱱᱛᱮᱱᱟᱜ ᱫᱟᱜ ᱞᱮ ᱧᱟᱢ ᱞᱮᱠᱷᱟᱡ ᱢᱟ ᱟᱹᱰᱤ ᱜᱟᱱ ᱜᱮᱞᱮ ᱥ ᱥᱩᱵᱤᱫᱷᱟ ᱠᱚᱜᱼᱟ, ᱡᱮᱞᱮᱠᱟ ᱟᱹᱞᱤᱧ ᱡᱟᱦᱟᱸ ᱞᱤᱧ ᱧᱮᱞ ᱵᱟᱲᱟ ᱠᱟᱫᱟ᱾ ᱚᱱᱟ ᱫᱟᱜ ᱥᱮ ᱚᱱᱟ ᱠᱮᱱᱮᱞ ᱨᱮ ᱫᱟᱜ ᱚᱠᱚᱭ ᱠᱚᱪᱚᱝ ᱠᱚ ᱧᱟᱢ ᱵᱟᱲᱟᱭᱟ ᱛᱚ᱾ ᱟᱹᱰᱤ ᱱᱟᱯᱟᱭ ᱜᱮᱠᱚ ᱪᱟᱥ ᱵᱟᱲᱟᱭᱟ᱾ ᱱᱟᱚᱛᱮ ᱡᱟᱹᱯᱩᱫ ᱫᱤᱱ ᱚᱠᱟᱴᱟᱜ ᱵᱮᱱ ᱢᱮᱱ ᱠᱮᱜ ᱚᱱᱟ ᱫᱤᱱ ᱚᱠᱛᱮ ᱦᱚᱸᱠᱚ ᱪᱟᱥᱚᱜ ᱜᱮᱭᱟ ᱵᱟᱛᱨᱟᱣ ᱜᱮ ᱫᱟᱜ ᱮ ᱧᱟᱢᱟ
ᱛᱟᱦᱮ ᱟᱯᱮᱥᱮᱫ ᱫᱚ ᱪᱟᱥ ᱫᱚ ᱢᱤᱫ ᱫᱷᱟᱣ ᱜᱮ ᱦᱩᱭᱩᱜᱼᱟ ᱥᱮ ᱵᱟᱨᱯᱮ ᱫᱷᱟᱣ ᱠᱟᱛᱮ ᱦᱩᱭᱩᱜᱼᱟ ᱪᱟᱥ?
ᱟᱞᱮᱚ ᱚᱱᱮ ᱠᱚ ᱢᱮᱱᱟ ᱡᱟᱭᱜᱟ ᱡᱟᱭᱜᱟ ᱛᱮᱜᱮ ᱦᱟᱜ ᱢᱚᱱᱮ ᱵᱟᱨ ᱫᱷᱟᱣ ᱠᱚ ᱪᱟᱥᱟ ᱛᱚ ᱢᱮᱥᱤᱱ ᱫᱟᱜ ᱠᱚᱛᱮ ᱠᱚ ᱪᱟᱥ ᱜᱮᱭᱟ ᱛᱚ ᱟᱞᱮ ᱫᱚ ᱢᱤᱫ ᱫᱷᱟᱣ ᱜᱮ ᱦᱟᱜ ᱞᱮ ᱪᱟᱥᱟ
ᱡᱟᱭᱜᱟ
ᱟᱨ ᱵᱟᱨ ᱫᱷᱟᱣ ᱡᱟᱹᱯᱩᱫ ᱫᱤᱱ ᱪᱟᱥ ᱞᱟᱹᱜᱤᱫ ᱛᱮᱢᱟ ᱦᱚᱭᱛ ᱚᱱᱠᱟ ᱠᱮᱱᱮᱞ ᱥᱮ ᱠᱮᱱᱮᱞ ᱨᱮ ᱫᱟᱜ ᱛᱟᱦᱮᱱ ᱡᱚᱨᱩᱲᱟ ᱟᱨ ᱚᱱᱠᱟ ᱡᱟᱹᱯᱩᱫ ᱫᱤᱱ ᱚᱱᱠᱟᱛᱮ ᱠᱮᱱᱮᱞ ᱨᱮᱭᱟᱜ ᱫᱟᱜ ᱦᱚᱸᱛᱮ ᱵᱟᱝ ᱧᱟᱢᱚᱜ ᱜᱮᱭᱟ ᱛᱚᱵᱮ ᱡᱟᱹᱥᱛᱤ ᱵᱷᱟᱜᱽ ᱫᱚ ᱦᱟᱸᱜ ᱟᱨ ᱢᱮᱥᱤᱱ ᱵᱷᱚᱨᱥᱟ ᱜᱮᱠᱚ ᱪᱟᱥᱟ ᱟᱫᱚ ᱚᱠᱚᱭ ᱠᱚᱣᱟᱜ ᱪᱚᱝ ᱢᱮᱹᱥᱤᱱ ᱢᱮᱱᱟᱜᱼᱟ ᱦᱟᱜ ᱩᱱᱠᱩ ᱠᱚ ᱪᱟᱥᱟ ᱛᱚ ᱟᱞᱮᱭᱟᱜ ᱫᱚ ᱵᱟᱹᱱᱩᱜᱛᱮ ᱮᱱᱛᱮ ᱵᱟᱞᱮ ᱪᱟᱥ ᱜᱮᱭᱟ ᱢᱤᱫ ᱰᱷᱟᱣ ᱜᱮᱞᱮ ᱪᱟᱥᱟ, ᱛᱚᱵᱮ ᱫᱚ ᱜᱚᱢᱠᱮ ᱟ ᱟᱯᱮᱫᱚ ᱠᱮᱱᱮᱞ ᱵᱷᱚᱨᱥᱟ ᱜᱮᱯᱮ ᱪᱟᱥᱟ ᱥᱮ ᱡᱮᱞᱮᱠᱟ ᱵᱮᱱ ᱢᱮᱱ ᱠᱮᱭᱟ ᱢᱮᱥᱤᱱ ᱵᱷᱚᱨᱥᱟ
ᱢᱤᱥᱤᱱ ᱵᱷᱚᱨᱥᱟ ᱫᱚ ᱵᱟᱝ ᱟᱞᱮᱥᱮᱫ ᱫᱚ ᱠᱮᱱᱮᱞ ᱵᱷᱚᱨᱥᱟ ᱜᱮ ᱢᱤᱥᱤᱱ ᱫᱚ ᱱᱚ ᱛᱚ ᱵᱟᱭ ᱜᱟᱱᱚᱜᱼᱟ ᱫᱷᱤᱨᱤ ᱫᱤᱥᱚᱢ ᱠᱟᱱᱟ ᱛᱚ ᱵᱩᱨᱩ ᱫᱤᱥᱚᱢ ᱠᱟᱱᱟ ᱛᱟᱦᱚᱞᱮ ᱠᱷᱟᱱ ᱚᱱᱟ ᱠᱚᱫᱚ ᱵᱟᱭ ᱦᱩᱭᱩᱜᱼᱟ ᱢᱟᱱᱮ ᱢᱤᱱᱤ ᱫᱚ ᱟᱞᱮ ᱥᱮᱫ ᱠᱷᱚᱱ ᱳᱭ ᱢᱚᱴᱟᱢᱩᱴᱤ ᱥᱟᱵ ᱠᱟᱜ ᱵᱮᱱ ᱠᱩᱲᱤ ᱠᱤᱞᱳᱢᱤᱴᱟᱨ ᱞᱟᱛᱟᱨ ᱥᱮᱫ ᱚᱱᱛᱮ ᱫᱚ ᱚᱱ ᱢᱤᱱᱤ ᱠᱚ ᱵᱟᱹᱭᱥᱟᱹᱣ ᱟᱠᱟᱫᱟ ᱢᱮᱱᱠᱷᱟᱱ ᱱᱚᱛᱮ ᱢᱟ ᱵᱟᱭ ᱜᱟᱱᱚᱜᱼᱟ ᱱᱚᱛᱮ ᱢᱟᱛᱚ ᱚᱱᱟ ᱫᱷᱤᱨᱤ ᱫᱤᱥᱚᱢ ᱠᱟᱱᱟ ᱥᱮ ᱚᱱᱟ ᱠᱷᱟᱹᱛᱤᱨ ᱛᱮ ᱢᱟᱱᱮ ᱚᱱᱟ ᱠᱚᱫᱚ ᱫᱟᱜ ᱠᱚᱫᱚ ᱵᱟᱭ ᱥᱟᱯᱞᱟᱭ ᱫᱟᱲᱮᱭᱟᱜᱼᱟ
ᱡᱮᱞᱮᱠᱟᱞᱤᱧ ᱢᱮᱱ ᱠᱮᱭᱟ ᱤᱭᱟᱹ ᱦᱮᱸ ᱡᱟᱹᱯᱩᱫ ᱫᱤᱱ ᱦᱚᱸ ᱟᱹᱰᱤ ᱱᱟᱭ ᱱᱟᱯᱟᱭ ᱜᱮ ᱠᱮᱱᱮᱞ ᱨᱮᱭᱟᱜ ᱫᱟᱜ ᱡᱟᱢᱚᱜ ᱛᱮ
ᱡᱟᱹᱯᱩᱫ ᱫᱤᱱ ᱦᱚᱸ ᱧᱟᱢᱚᱜ ᱜᱮᱭᱟ ᱟᱞᱮ ᱫᱚ ᱠᱮᱱᱮᱞ ᱪᱟᱞᱟᱣ ᱠᱟᱱᱟ ᱥᱮ ᱚᱱᱟ ᱢᱮᱫᱴᱮᱱ ᱠᱚᱝᱥᱟᱵᱚᱛᱤ ᱵᱚᱞᱮ ᱠᱮᱱᱮᱞ ᱢᱮᱱᱟᱜᱼᱟ ᱢᱩᱠᱩᱴᱢᱩᱱᱤᱯᱩᱨ ᱵᱮᱱ ᱟᱸᱡᱚᱢ ᱠᱟᱫ ᱜᱮᱭᱟ ᱥᱮ
ᱦᱳᱭ ᱦᱳᱭ
ᱦᱮᱸ ᱚᱸᱰᱮᱱᱟᱜ ᱜᱮ ᱚᱱᱟ ᱚᱱᱟ ᱠᱚ ᱛᱚᱞ ᱠᱟᱫᱟ ᱚᱱ ᱨᱮᱱᱟᱜ ᱜᱮ ᱚᱱᱟ ᱫᱟᱜ ᱠᱚ ᱟᱲᱟᱜᱽ ᱠᱚ ᱚᱠᱛᱚ ᱚᱠᱛᱚ ᱟᱫᱚ ᱚᱱᱟᱛᱮ ᱚᱱᱟ ᱠᱚ ᱱᱚᱣᱟ ᱠᱚ ᱫᱟᱜ ᱛᱮ ᱱᱚᱛᱮ ᱦᱤᱡᱩᱜ ᱛᱮ ᱱᱚᱣᱟ ᱪᱟᱥᱵᱟᱥ ᱠᱚ ᱦᱩᱭᱩᱜᱼᱟ ᱦᱮᱸ ᱢᱚᱴᱟᱢᱩᱴᱤ ᱥᱮᱨᱢᱟᱨ ᱨᱮ ᱥᱟᱵ ᱫᱟᱲᱮᱭᱟᱜᱼᱟ ᱵᱤᱱ ᱯᱩᱱ ᱫᱷᱟᱣ ᱛᱷᱮᱠᱮ ᱯᱮ ᱫᱷᱟᱣ ᱠᱚ ᱟᱲᱟᱜᱟ ᱚᱱᱟ
ᱦᱳᱭ ᱦᱳᱭ ᱦᱚᱭ ᱦᱳᱭ ᱚᱱᱠᱟ ᱥᱩᱵᱤᱫᱟ ᱯᱮ ᱧᱟᱢᱮᱫ ᱠᱟᱱ ᱠᱷᱟᱡ ᱛᱚᱵᱮ ᱚᱱᱟ ᱨᱮᱭᱟᱜ ᱯᱷᱟᱭᱫᱟ ᱢᱚᱡᱽ ᱛᱚ ᱩᱴᱷᱟᱹᱣ ᱛᱟᱵᱚᱱ ᱯᱮ ᱟᱨ ᱡᱮᱞᱮᱠᱟ ᱯᱷᱟᱭᱫᱟ ᱥᱚᱢᱚᱭ ᱨᱮ ᱥᱚᱢᱚᱭ ᱟᱞᱚᱯᱮ ᱠᱟᱹᱢᱦᱟᱹᱭᱟ ᱡᱟᱛᱮ ᱡᱮᱢᱚᱱ ᱚᱱᱟ ᱨᱮᱭᱟᱜ ᱫᱟᱜ ᱡᱟᱛᱮ ᱡᱮᱢᱚᱱ ᱢᱚᱸᱡᱽ ᱛᱮ ᱯᱮ ᱵᱮᱵᱚᱦᱟᱨ ᱫᱟᱲᱮᱜ ᱯᱷᱟᱭᱫᱟ ᱯᱮ ᱩᱴᱷᱟᱹᱣ ᱫᱟᱲᱮᱜ ᱡᱮᱞᱮᱠᱟ ᱵᱮᱱ ᱢᱮᱱ ᱠᱮᱭᱟ ᱟᱞᱮ ᱥᱮᱫ ᱡᱮᱦᱮᱛᱩ ᱠᱮᱱᱮᱞ ᱵᱟᱹᱱᱩᱜᱼᱟ ᱛᱚ ᱠᱮᱱᱮᱞ ᱵᱟᱹᱱᱩᱜ ᱛᱮ ᱛᱚᱵᱮ ᱚᱱᱟ ᱨᱮᱭᱟᱜ ᱨᱮᱸᱜᱮᱸᱡ ᱫᱟᱜ ᱛᱮ ᱢᱮᱱᱟᱜ ᱛᱟᱞᱮᱭᱟ ᱟᱞᱮᱭᱟᱜ ᱫᱚ ᱛᱚ ᱟᱯᱮ ᱦᱚᱸᱯᱮ ᱧᱟᱢ ᱞᱟᱦᱟᱣ ᱠᱟᱫ ᱛᱟᱵᱚᱱᱟ ᱛᱚᱵᱮ ᱟᱹᱰᱤ ᱱᱟᱭ ᱱᱟᱯᱟᱭ ᱜᱮ ᱛᱚ ᱢᱚᱡᱽᱛᱮ ᱵᱮᱵᱚᱦᱟᱨ ᱛᱟᱵᱚᱱ ᱯᱮ ᱪᱟᱥ ᱪᱟᱥ ᱩᱴᱷᱟᱹᱣ ᱛᱟᱵᱚᱱ ᱯᱮ ᱟᱨ ᱟᱯᱮ ᱦᱚᱸ ᱡᱟᱛᱮ ᱡᱮᱢᱚᱱ ᱪᱟᱸᱫᱚ ᱵᱚᱸᱜᱟ ᱴᱷᱮᱱ ᱱᱮᱦᱚᱨ ᱡᱚᱦᱟᱨ ᱡᱚᱦᱟᱨᱚᱜ ᱯᱮ ᱡᱟᱛᱮ ᱡᱮᱢᱚᱱ ᱟᱞᱮ ᱦᱚᱸ ᱢᱤᱫ ᱫᱤᱱ ᱚᱱᱠᱟ ᱥᱩᱵᱤᱫᱷᱟ ᱞᱮ ᱧᱟᱢ
ᱦᱮᱸ ᱟᱞᱮ ᱦᱚᱸᱞᱮ ᱟᱥᱚᱜ ᱠᱟᱱ ᱜᱮᱭᱟ ᱡᱮ ᱪᱟᱸᱫᱚ ᱵᱚᱸᱜᱟ ᱴᱷᱮᱱ ᱱᱚᱝᱠᱟ ᱥᱚᱨᱠᱟᱨ ᱯᱟᱦᱴᱟ ᱥᱮᱫ ᱦᱚᱸ ᱡᱩᱫᱤ ᱠᱚ ᱢᱮᱸᱫ ᱞᱩᱛᱩᱨᱟ ᱱᱚᱝᱠᱟᱱᱟᱜ ᱦᱳᱭᱛᱳ ᱰᱮᱢ ᱠᱚ ᱵᱮᱱᱟᱣ ᱞᱮᱠᱷᱟᱱ ᱥᱮ ᱚᱱᱠᱟᱱᱟᱜ ᱡᱟᱦᱟᱸ ᱫᱟᱜ ᱫᱚᱦᱚ ᱜᱟᱱᱚᱜᱼᱟ ᱥᱟᱵ ᱫᱚᱦᱚ ᱜᱟᱱᱚᱜᱼᱟ ᱛᱟᱭᱚᱢ ᱫᱟᱨᱟᱢ ᱩᱝᱠᱩ ᱚᱱᱟ ᱪᱟᱹᱥᱤ ᱠᱩ ᱮᱢ ᱜᱟᱱᱚᱜᱼᱟ ᱛᱟᱞᱦᱮ ᱠᱷᱟᱱ ᱫᱚ ᱱᱚᱝ ᱠᱟ ᱱᱚᱝᱠᱟ ᱜᱮ ᱟᱥᱟ ᱦᱩᱭᱩᱜ ᱠᱟᱱᱟ ᱡᱟᱛᱮ ᱦᱩᱭᱩᱜ ᱢᱟ ᱦᱮᱸ ᱥᱮ ᱱᱚᱝᱠᱟ ᱱᱚᱣᱟ ᱩᱭᱦᱟᱹᱨ ᱵᱷᱟᱵᱽᱱᱟ ᱪᱟᱸᱫᱳ ᱵᱚᱸᱜᱟ ᱴᱷᱮᱱ ᱦᱚᱸ ᱱᱮᱦᱚᱨ ᱫᱚᱦᱚᱭ ᱦᱩᱭᱩᱜ ᱠᱟᱱᱟ ᱡᱮ ᱟᱯᱮ ᱯᱮ ᱧᱟᱢ ᱢᱟ ᱫᱟᱜ ᱠᱚ ᱥᱮ ᱫᱟᱜ ᱠᱚᱨᱮᱱᱟᱜ ᱟᱹᱰᱤ ᱟᱱᱟᱴ ᱜᱮᱭᱟ ᱜᱚᱝᱠᱮ ᱡᱚᱠᱷᱚᱱ ᱫᱟᱜ ᱫᱷᱚᱨᱚ ᱛᱚᱠᱷᱚᱱ ᱫᱤᱱ ᱱᱚᱜᱼ ᱱᱚᱝᱠᱟ ᱯᱟᱲᱟᱜ ᱟᱥᱮ ᱵᱟᱝ ᱛᱚᱠᱷᱚᱱ ᱫᱚ ᱧᱩ ᱫᱟᱜ ᱵᱟᱝ ᱧᱟᱢᱚᱜᱼᱟ ᱾ ᱰᱟᱝᱜᱨᱤ ᱞᱟᱹᱜᱤᱫ ᱵᱟᱝ ᱧᱟᱢᱚᱜᱼᱟ ᱥᱟᱜᱤᱧ ᱨᱮᱱᱟᱜᱟᱥ ᱦᱩᱭᱩᱜ ᱢᱟ ᱥᱮ ᱪᱮᱫ ᱞᱮᱠᱟ ᱾
ᱦᱳᱭᱻᱦᱳᱭ, ᱴᱷᱤᱠ ᱴᱷᱤᱠ ᱴᱷᱤᱠ ᱚᱱᱟᱜᱮ ᱚᱱᱟᱜᱮ ᱡᱚᱛᱚ ᱦᱚᱲ ᱫᱚ ᱛᱮ ᱡᱮᱢᱚᱱ ᱫᱟᱜ ᱠᱚᱛᱮ ᱡᱟᱛᱮ ᱡᱮᱢᱚᱱ ᱵᱟᱵᱚᱱ ᱦᱟᱨᱚᱱᱚᱜ ᱟᱨ ᱡᱮᱞᱮᱠᱟᱞᱤᱧ ᱢᱮᱱ ᱠᱮ- ᱠᱮᱭᱟ ᱟᱵᱚ ᱦᱳᱭᱛᱳ ᱚᱠᱟᱴᱟᱜ ᱜᱚᱛᱤᱨᱮ ᱡᱮᱱᱮᱵᱟ ᱟᱸ ᱫᱟᱨᱮ ᱠᱩ ᱥᱮ ᱚᱱᱠᱟᱜᱮ ᱯᱨᱚᱠᱨᱤᱛᱤ ᱪᱮᱛᱟᱱ ᱨᱮ ᱛᱷᱚᱲᱟ ᱵᱚᱱ ᱚᱛᱛᱟᱪᱟᱨ ᱛᱟᱦᱮᱸᱜ ᱛᱚ ᱡᱚᱛᱚ ᱦᱚᱲ ᱢᱤᱞᱟᱹᱣ ᱠᱟᱛᱮᱜ ᱱᱚᱣᱟ ᱫᱚ ᱦᱟᱸᱜ ᱢᱟᱱᱮ ᱵᱚᱱ ᱵᱩᱡᱷᱟᱹᱣ ᱛᱤᱭᱟᱹᱜᱟ ᱥᱮ ᱵᱚᱱ ᱦᱩᱫᱤᱥ ᱛᱤᱭᱟᱹᱜᱟ ᱟᱨ ᱱᱚᱣᱟ ᱠᱚ ᱠᱷᱟᱹᱛᱤᱨ ᱛᱮᱜᱮ ᱦᱟᱸᱜ ᱟᱵᱚ ᱢᱟᱱᱮ ᱫᱟᱜ ᱟᱭᱢᱟ ᱜᱮ ᱱᱟᱴᱚᱱᱤᱡ ᱦᱮᱡ ᱠᱟᱱ ᱛᱟᱵᱚᱱᱟ ᱡᱮᱞᱮᱠᱟ ᱮᱸ ᱥᱮᱨᱢᱟ ᱨᱮᱭᱟᱜ ᱫᱟᱜ ᱢᱟ ᱵᱟᱹᱱᱩᱜ ᱜᱮᱭᱟ ᱟᱫᱚ ᱚᱱᱟ ᱠᱚ ᱠᱷᱟᱹᱛᱤᱨ ᱛᱮᱜᱮ ᱛᱚᱵᱮ ᱥᱮᱨᱢᱟ ᱨᱮ ᱡᱩᱫᱤ ᱫᱟᱜ ᱵᱟᱝ ᱛᱟᱦᱮᱱ ᱠᱟᱱᱟ ᱛᱮ ᱠᱮᱱᱮᱞ ᱠᱚᱨᱮ ᱦᱚᱸ ᱫᱟᱜ ᱩᱱᱟᱹᱜ ᱫᱚ ᱵᱟᱭ ᱧᱟᱢᱚᱜᱼᱟ ᱵᱟᱝ ᱥᱮ ᱪᱮᱫ ᱞᱮᱠᱟ ᱵᱮᱱ ᱢᱮᱱᱮᱫ ᱠᱟᱱᱟ ᱾
ᱟᱫᱚ ᱚᱱᱟᱛᱮ ᱟᱹᱞᱤᱧ ᱞᱤᱧ ᱢᱮᱱᱮᱫ
ᱦᱳᱭᱻ ᱟᱵᱮᱱ ᱴᱷᱮᱱ ᱴᱟᱣᱟᱨ ᱛᱷᱚᱲᱟ ᱜᱟᱱ ᱰᱤᱥᱴᱟᱵ ᱠᱟᱱᱟᱜ ᱜᱚᱢᱠᱮ ᱾
ᱢᱚᱴᱟ ᱢᱩᱴᱤ ᱟᱪᱪᱷᱟ ᱱᱤᱛᱚᱜ ᱵᱤᱱ ᱟᱸᱡᱚᱢᱮᱫᱼᱟ ᱨᱮ
ᱦᱳᱭ ᱟᱸᱡᱚᱢᱮᱫ ᱠᱟᱱᱟᱞᱤᱧ ᱦᱻ
ᱱᱤᱛᱚᱜ ᱵᱤᱱ ᱟᱡᱚᱢ ᱮᱭᱟ ᱛᱟᱦᱳᱞᱮ ᱟᱪᱷᱟ
ᱵᱮᱥ ᱜᱮᱞᱤᱧ ᱟᱸᱡᱚᱢ ᱮᱫᱟ ᱾
ᱦᱮᱸ ᱢᱟᱡᱮ ᱚᱠᱟ ᱥᱚᱢᱚᱭ ᱮᱴᱠᱮᱴᱚᱬᱮ ᱦᱩᱭ ᱜᱚᱫᱚᱜ ᱜᱮᱭᱟ ᱾ ᱢᱳᱴᱟᱢᱩᱴᱤ ᱛᱟᱦᱚᱞᱮ ᱠᱷᱟᱱ ᱫᱚ ᱱᱚᱜᱼᱚ ᱱᱚᱝᱠᱟ ᱾ ᱟᱨ ᱟᱹᱵᱤᱱ ᱛᱞᱳᱜ ᱨᱮ ᱥᱮ ᱟᱹᱛᱩᱳ ᱫᱤᱥᱚᱢ ᱾ ᱞᱟᱹᱭ ᱫᱟᱞᱤᱧ ᱜᱚᱢᱠᱮ ᱟᱵᱤᱱ ᱫᱚ ᱟᱹᱛᱩ ᱛᱟᱞᱟ ᱨᱮ ᱛᱟᱦᱮᱱᱟ ᱥᱮ ᱵᱟᱡ ᱵᱟᱡᱟᱨ ᱥᱟᱦᱟᱨ ᱨᱮ?
ᱦᱳᱭ ᱟᱹᱞᱤᱧ ᱫᱚ ᱦᱟᱸᱜ ᱢᱟᱱᱮ ᱟᱹᱛᱩ ᱫᱤᱥᱚᱢ ᱨᱮᱜᱮᱞᱤᱧ ᱛᱟᱦᱮᱱᱟ ᱡᱟᱹᱥᱛᱤ ᱫᱚ᱾ ᱟᱫᱚ ᱚᱱᱮ ᱠᱚ ᱢᱮᱱᱟ ᱵᱟᱡᱟᱨ ᱥᱟᱦᱟᱨ ᱨᱮ ᱞᱟᱦᱟ ᱛᱮᱞᱤᱧ ᱛᱟᱦᱮᱱ ᱠᱟᱱ ᱛᱟᱦᱮᱱᱟ ᱠᱟᱹᱴᱤᱡ ᱠᱷᱚᱱ ᱜᱤ ᱾ ᱛᱚ ᱵᱟᱦᱨᱮ ᱨᱮᱜᱮᱧ ᱛᱟᱦᱮᱸ ᱠᱟᱱᱟ ᱛᱚ᱾ ᱚᱱᱠᱟ ᱴᱟᱣᱩᱱ ᱛᱟᱞᱟ ᱨᱮᱜᱮᱞᱤᱧ ᱛᱟᱦᱮᱱᱟ ᱾ ᱟᱫᱚ ᱟᱹᱞᱤᱧ ᱢᱟ ᱚᱱᱮ ᱚᱱᱮᱠ ᱠᱚ ᱢᱮᱱᱟ ᱟᱹᱰᱤ ᱵᱷᱤᱲ ᱛᱟᱞᱟᱨᱮ ᱛᱮᱦᱮᱧ ᱛᱟᱦᱮᱱ ᱦᱚᱸ ᱮᱱ ᱛᱮ ᱟᱹᱰᱤ ᱜᱟᱱᱫᱚ ᱵᱟᱹᱞᱤᱧ ᱠᱩᱥᱤᱭᱟᱜ ᱜᱮᱭᱟ᱾ ᱟᱫᱚ ᱚᱱᱮ ᱠᱚ ᱢᱮᱱᱟ ᱪᱩᱯᱪᱟᱯ ᱛᱟᱦᱮᱸᱱ ᱞᱤᱧ ᱜᱚᱴᱟᱭᱟ ᱾ ᱟᱫᱚ ᱟᱹᱛᱩᱳ ᱫᱤᱥᱚᱢ ᱨᱮᱫᱚ ᱚᱸᱰᱮ ᱫᱚ ᱵᱷᱤᱲᱻᱵᱷᱟᱲᱟᱠᱟ ᱠᱚ ᱠᱚᱢ ᱜᱮ ᱛᱟᱸᱦᱮᱱᱟ ᱾ ᱥᱮ ᱡᱟᱦᱟᱱᱟᱜ ᱥᱟᱰᱮ ᱠᱚ ᱪᱮᱫ ᱠᱚ ᱪᱚᱝ ᱠᱚᱢ ᱜᱮ ᱛᱟᱦᱮᱱᱟ᱾ ᱟᱛᱳ ᱫᱤᱥᱚᱢ ᱫᱚ ᱟᱹᱰᱤ ᱥᱟᱱᱛᱤ ᱜᱮ ᱟᱹᱭᱠᱟᱹᱜᱼᱟ᱾ ᱛᱟᱨ ᱢᱟᱱᱮ ᱟᱫᱚ ᱱᱤᱛᱚᱜ ᱫᱚ ᱟᱹᱛᱩ ᱫᱤᱥᱚᱢ ᱨᱮᱜᱮᱞᱤᱧ ᱛᱟᱦᱮᱸᱱ ᱠᱟᱱᱟ ᱾
ᱟᱛᱳ ᱫᱤᱥᱚᱢ ᱨᱮᱱᱟᱜ ᱜᱟᱹᱦᱤᱨ ᱢᱟᱱᱮ ᱯᱚᱨᱤᱵᱮᱥ ᱫᱩᱞᱟᱹᱲ ᱜᱮ ᱟᱞᱟᱫᱟᱣᱟ ᱾
ᱦᱚᱭᱻᱦᱚᱭ ᱚᱸᱱᱰᱮᱱᱟᱜ ᱦᱳᱭ ᱚᱸᱱᱰᱮᱱᱟᱜ ᱫᱚ ᱡᱚᱛᱚ ᱯᱤᱭᱳᱨ ᱫᱩᱞᱟᱹᱲ ᱮᱠᱮ ᱟᱥᱞᱤ ᱫᱩᱞᱟᱹᱲ ᱧᱟᱢᱚᱜᱼᱟ᱾ ᱛᱚ ᱟᱥᱞᱤ ᱦᱚᱭ ᱠᱚ ᱪᱮᱫ ᱠᱚᱪᱚᱝ ᱡᱚᱛᱚ ᱞᱮᱠᱟᱜ ᱢᱟᱱᱮ ᱡᱚᱛᱚ ᱞᱮᱠᱟᱱᱟᱜ ᱜᱮ ᱮᱛ ᱯᱤᱭᱳᱨ ᱵᱚᱥᱛᱩ ᱜᱮ ᱧᱟᱢᱚᱜᱼᱟ᱾ ᱦᱚᱭ ᱦᱚᱸᱵᱮᱱ ᱢᱮᱱᱼᱟ ᱥᱮ ᱫᱟᱜ ᱦᱚᱸᱵᱮᱱ ᱢᱮᱱᱼᱟ ᱥᱮ ᱡᱮᱞᱮᱠᱟ ᱡᱚᱢ ᱧᱩᱻ ᱩᱛᱩ ᱡᱤᱱᱤᱥ ᱠᱚ ᱮᱢᱟᱱ ᱛᱮᱭᱟᱜ ᱠᱚ ᱦᱟᱹᱵᱤ ᱡᱟᱵᱤ ᱡᱚᱛᱚ ᱜᱮ ᱮᱱᱛᱮᱫ ᱯᱤᱭᱳᱨ ᱠᱟᱱᱟ ᱚᱸᱰᱮᱱᱟᱜ ᱫᱚ ᱟᱹᱛᱩ ᱫᱤᱥᱚᱢ ᱨᱮᱭᱟᱜ ᱫᱚ ᱫᱚ ᱛᱟᱨ ᱴᱟᱣᱩᱱ ᱨᱮᱫᱚ ᱢᱟᱱᱮ ᱯᱨᱟᱭ ᱞᱮᱠᱟ ᱜᱮ ᱢᱟᱱᱮ ᱵᱷᱮᱡᱟᱞ ᱢᱟᱱᱮ ᱧᱟᱢᱚᱜᱼᱟ ᱾ ᱡᱟᱞ ᱜᱮ ᱧᱟᱢᱚᱜ ᱠᱟᱱᱟ ᱟᱭᱢᱟ ᱜᱮᱻ
ᱮᱠᱟᱞ ᱞᱮᱠᱟ ᱞᱮᱠᱟ ᱟᱫᱚ ᱱᱚᱜᱼᱚᱭ ᱱᱚᱣᱟ ᱠᱚ ᱢᱤᱫᱴᱮᱱ ᱮᱴᱠᱮᱻᱴᱚᱬᱮ ᱵᱟᱝ ᱦᱩᱭᱩᱜ ᱠᱟᱱ ᱜᱮᱭᱟ᱾ ᱱᱚᱜᱼᱚᱭ ᱱᱚᱣᱟ ᱠᱚ ᱡᱩᱫᱤ ᱵᱤᱱ ᱮᱭᱟ ᱚᱱᱮ ᱤᱱᱟᱹ ᱛᱮᱜᱮ ᱟᱹᱛᱩᱳ ᱫᱤᱥᱚᱢ ᱫᱚ ᱟᱹᱞᱤᱧ ᱫᱚ ᱫᱚᱢᱮᱞᱤᱧ ᱠᱩᱥᱤᱭᱟᱜᱼᱟ ᱾ ᱟᱛᱳ ᱫᱤᱥᱚᱢ ᱠᱷᱟᱱ ᱜᱮ ᱢᱟᱱᱮ ᱵᱮᱥ ᱫᱷᱟᱨᱟ ᱞᱤᱧ ᱵᱩᱡᱟᱹᱭᱟ᱾ ᱯᱨᱚᱠᱤᱛ ᱨᱮᱱᱟᱜ ᱢᱤᱫᱴᱮᱱ ᱫᱟᱨᱮ ᱱᱟᱹᱲᱤ ᱨᱮᱱᱟᱜ ᱪᱮᱬᱮ ᱪᱩᱯᱲᱤ ᱨᱮᱱᱟᱜ ᱪᱮᱦᱨᱟ ᱵᱟᱦᱟ ᱨᱚᱲ ᱞᱟᱸᱫᱟ ᱚᱱᱟᱛᱮ ᱟᱹᱞᱤᱧ ᱫᱚ ᱟᱹᱛᱩ ᱫᱤᱥᱚᱢ ᱫᱚ ᱫᱚᱢᱮᱞᱤᱧ ᱠᱩᱥᱤᱭᱟᱜᱼᱟ ᱾
ᱦᱳᱭ ᱟᱹᱞᱤᱧ ᱫᱚ ᱦᱳᱭ ᱟᱹᱞᱤᱧ ᱫᱚ ᱟᱹᱛᱩᱳ ᱫᱤᱥᱚᱢ ᱨᱮᱱ ᱠᱟᱱ ᱜᱮᱭᱟᱞᱤᱧ ᱟᱨ ᱟᱹᱛᱩ ᱫᱤᱥᱚᱢ ᱜᱮ ᱡᱟᱹᱥᱛᱤ ᱫᱚᱧ ᱠᱩᱥᱤᱭᱟᱜᱼᱟ ᱟᱫᱚ ᱴᱟᱣᱩᱱ ᱨᱮᱞᱤᱧ ᱛᱟᱦᱮᱱ ᱠᱷᱟᱱ ᱢᱟᱱᱮ ᱟᱹᱰᱤ ᱵᱤᱨᱚᱠᱛᱤ ᱞᱤᱧ ᱟᱹᱭᱠᱟᱹᱣᱟ ᱛᱷᱚᱲᱟ ᱜᱟᱱ
ᱟᱪᱪᱷᱟ ᱟᱪᱪᱷᱟ ᱵᱟᱝ ᱟᱹᱞᱤᱧ ᱦᱚᱸ ᱟ. ᱛᱩ ᱫᱤᱥᱚᱢ ᱨᱮᱱ ᱛᱟᱦᱮᱸ ᱦᱚᱲ ᱜᱮ ᱠᱟᱱᱟᱞᱤᱧ ᱟᱛᱳ ᱫᱤᱥᱚᱢ ᱨᱮᱞᱤᱧ ᱡᱟᱱᱟᱢ ᱟᱠᱟᱱᱟ ᱟᱛᱳ ᱫᱤᱥᱚᱢ ᱨᱮ ᱦᱟᱨᱟ ᱵᱩᱨᱩ ᱠᱟᱱᱟᱞᱤᱧ ᱚᱞᱚᱜ ᱯᱟᱲᱦᱟᱜ ᱞᱟᱹᱜᱤᱫ ᱛᱮᱜᱮ ᱵᱟᱭᱨᱮ ᱫᱤᱥᱚᱢ ᱵᱟᱭᱨᱮ ᱠᱟᱹᱴᱤᱡ ᱞᱤᱧ ᱪᱟᱞᱟᱣᱱᱟ ᱥᱟᱦᱟᱨ ᱱᱟᱜᱟᱨ ᱟᱨᱦᱚ ᱟ ᱟᱹᱛᱩ ᱫᱤᱥᱚᱢ ᱜᱮᱞᱤᱧ ᱦᱮᱡ ᱨᱩᱣᱟᱹᱲ ᱠᱟᱱᱟ ᱾
ᱴᱷᱤᱠᱻ ᱴᱷᱤᱠᱻ ᱴᱷᱤᱠ ᱾ ᱟᱹᱞᱤᱧ ᱦᱚᱸ ᱚᱱᱮ ᱚᱱᱠᱟ ᱚᱥᱩᱵᱤᱫᱟ ᱠᱷᱟᱹᱛᱤᱨ ᱛᱮ ᱴᱟᱣᱩᱱ ᱛᱟᱞᱟ ᱨᱮᱞᱤᱧ ᱛᱟᱦᱮᱭᱮᱱᱟ ᱠᱟᱹᱴᱤᱡ ᱠᱷᱚᱱ ᱜᱮᱞᱤᱧ ᱛᱟᱦᱮᱸ ᱦᱩᱭᱮᱱᱟ ᱾ ᱡᱮᱞᱮᱠᱟ ᱵᱮᱱ ᱢᱮᱱ ᱠᱮᱭᱟ ᱪᱷᱟᱴᱠᱟ ᱥᱮᱫ ᱢᱚᱛᱟᱣᱚᱱ ᱦᱩᱭᱩᱜ ᱠᱟᱱᱟ ᱛᱚᱵᱮ ᱱᱚᱛᱮ ᱾ ᱤᱭᱟᱹ ᱠᱩᱰᱟᱹᱢ ᱥᱮ ᱢᱟᱦᱴ ᱯᱨᱟᱭ ᱴᱚᱞᱟ ᱞᱮᱠᱟᱜᱮ ᱛᱚᱵᱮ ᱦᱚᱱᱛᱮ ᱵᱮᱸᱜᱮᱫ ᱵᱟᱲᱟᱭ ᱞᱮᱠᱷᱟᱭ ᱴᱚᱞᱟ ᱞᱮᱠᱟ ᱫᱚ ᱵᱟᱝᱠᱮᱭᱟ ᱾ ᱥᱟᱱᱟᱢ ᱡᱟᱭᱜᱟ ᱥᱮᱫ ᱜᱮ ᱢᱟᱱᱮ ᱡᱟᱦᱟᱸ ᱥᱮᱫ ᱜᱮᱵᱮᱱ ᱵᱮᱸᱜᱮᱫ ᱢᱟᱱᱮ ᱵᱤᱞᱰᱤᱝ ᱟᱨ ᱵᱤᱞᱰᱤᱝ᱾ ᱛᱚᱵᱮ ᱡᱟᱭ ᱦᱳᱠ ᱢᱟᱱᱮ ᱛᱟᱦᱮᱸ ᱠᱟᱱᱟᱞᱤᱧ ᱢᱤᱫ ᱚᱠᱛᱮ ᱟᱹᱛᱩ ᱤᱭᱟᱹ ᱥᱚᱦᱚᱨ ᱫᱤᱥᱚᱢ